ᱟᱸᱡᱚᱢ ᱫᱟᱢ
ᱦᱮᱸ ᱞᱟᱹᱭ ᱫᱟᱞᱤᱧ ᱟᱸᱡᱚᱢ ᱫᱟᱵᱤᱱ ᱟᱞᱤᱧᱟᱜ ᱨᱚᱲ?
ᱦᱳᱭ ᱟᱸᱡᱚᱢᱚᱜ ᱠᱟᱱᱟ, ᱟᱨ ᱤᱧᱟᱜ?
ᱦᱮᱸ ᱟᱹᱵᱤᱱᱟ ᱦᱚᱸ ᱞᱤᱧ ᱟᱸᱡᱚᱢ ᱫᱟ ᱾
ᱦᱳᱭ ᱛᱚᱵᱮ ᱦᱳᱭ ᱱᱟᱯᱟᱭ ᱜᱮ, ᱟᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱠᱟᱫ ᱞᱤᱧᱟᱹ ᱦᱩᱭ ᱥᱮ ᱾ ᱵᱮᱥ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ
ᱛᱟᱦᱮᱸ ᱞᱮᱱ ᱠᱷᱟᱱ ᱦᱳᱭ ᱥᱮ
ᱦᱮᱸ, ᱦᱩᱸᱻ ᱥᱟᱱᱟᱢ ᱢᱟᱹᱱᱢᱤ ᱠᱚᱜᱮ ᱱᱟᱯᱟᱭ ᱵᱚᱱ ᱛᱟᱦᱮᱸ ᱞᱮᱱᱠᱷᱟᱱ ᱜᱮ ᱱᱟᱯᱟᱭ ᱥᱮ ᱪᱮ?
ᱦᱳᱭ ᱦᱳᱭ, ᱠᱤᱫᱩᱜ ᱠᱚᱯᱮ ᱡᱚᱢ ᱵᱟᱲᱟ ᱠᱮᱫᱼᱟ ᱥᱮ ᱟᱹᱣᱨᱤ?
ᱠᱤᱫᱩᱜ ᱠᱚᱫᱚ ᱟᱣᱨᱤᱤᱞ ᱞᱮ ᱡᱚᱢᱟ, ᱟᱯᱮ ᱫᱚᱯᱮ ᱡᱚᱢ ᱠᱮᱫᱟ ᱠᱤᱫᱩᱵ ᱠᱚ ᱥᱮ ᱠᱤᱫᱩᱜ ᱮᱱᱟ ᱥᱮ ᱵᱟᱝ?
ᱟᱹ ᱟᱹᱣᱨᱤ ᱱᱟᱦᱟᱜ ᱱᱚᱜᱼᱚᱭ ᱱᱤᱛᱚᱜ ᱜᱮ ᱱᱟᱦᱟᱜ ᱥᱟᱹᱛ ᱵᱟᱲᱟ ᱠᱚ ᱦᱩᱭ ᱟᱠᱟᱱᱟ ᱦᱳᱭ ᱥᱮ ᱾
ᱚᱸᱻ ᱟᱞᱮ ᱫᱚ ᱟᱣᱨᱤ ᱞᱮ ᱥᱟᱹᱛᱟ, ᱟᱫᱚ ᱥᱟᱹᱛ ᱞᱟᱹᱜᱤᱫ ᱞᱮ ᱟᱞᱮᱦᱚ ᱠᱤᱪᱷᱩ ᱠᱷᱚᱱ ᱯᱚᱨᱮ ᱟᱨ ᱠᱤᱪᱷᱩ ᱟᱫᱷᱟ ᱜᱷᱚᱱᱴᱟ ᱯᱚᱨᱮᱜᱮ ᱥᱟᱹᱛ ᱞᱟᱹᱜᱤᱫ ᱞᱮ ᱨᱮᱰᱤᱜ ᱞᱟᱹᱜᱤᱛ ᱟᱨᱠᱤ ᱟᱞᱮ ᱦᱚᱸ ᱦᱳᱭ ᱥᱮ ᱾ ᱟᱫᱚ ᱞᱟᱡ ᱛᱚ ᱵᱟᱭ ᱵᱩᱡᱟᱭ ᱚᱵᱚᱥ ᱥᱳᱭ ᱩᱱᱤ ᱛᱚ ᱮᱢᱟᱭ ᱜᱮ ᱦᱩᱭᱩᱜᱼᱟ ᱠᱮᱫᱳᱜ ᱠᱟᱛᱮᱜ ᱜᱮ ᱾ ᱠᱤᱫᱩᱵᱚᱜ ᱜᱮ ᱦᱩᱭᱩᱜᱼᱟ ᱥᱮ᱾
ᱦᱳᱭ ᱦᱳᱭ᱾
ᱦᱚᱸᱻ
ᱦᱳᱭ ᱟᱨ ᱠᱤᱫᱩᱜ ᱵᱟᱝ ᱵᱚᱱ ᱡᱚᱢ ᱞᱮᱠᱟᱱ ᱟᱹᱰᱤ ᱜᱟᱱ ᱢᱟᱱᱮ ᱮᱴᱠᱮᱴᱚᱬᱮ ᱠᱚ ᱧᱮᱞ ᱦᱩᱭᱩᱜ ᱛᱟᱵᱚᱱᱟ ᱦᱚᱲᱢᱚ ᱥᱟᱶᱛᱮ ᱦᱳᱭ ᱥᱮ ᱾
ᱦᱩᱸ ᱟᱫᱚ ᱠᱮᱫᱩᱜ ᱡᱤᱥᱩ ᱫᱚ ᱪᱮᱫ ᱞᱮᱠᱟ ᱟᱯᱮ ᱫᱚ ᱱᱤᱛᱚᱜ ᱫᱚ ᱫᱟᱜ ᱢᱟᱹᱲᱤ ᱫᱟᱠᱟ ᱠᱚᱜᱮ ᱥᱮ ᱫᱟᱠᱟ ᱵᱟᱫᱮ ᱟᱵᱟᱨ ᱮᱴᱟᱜ ᱠᱤᱪᱷᱩ ᱯᱮ ᱠᱮᱫᱩᱜᱚᱜ ᱛᱮ?
ᱦᱳᱭ ᱟᱞᱮᱥᱱ ᱫᱚ ᱱᱟᱦᱟᱜ ᱱᱤᱛᱚᱜ ᱫᱚ ᱫᱟᱜ ᱢᱟᱹᱲᱤ ᱫᱟᱠᱟ ᱫᱚ ᱵᱟᱝ ᱜᱮ, ᱫᱟᱠᱟ ᱟᱨ ᱵᱟᱝᱠᱷᱟᱱ ᱡᱟᱦᱟᱸᱭ ᱠᱚᱫᱚ ᱱᱟᱦᱟᱜ ᱨᱩᱴᱤ ᱦᱳᱭ ᱥᱮ ᱾ ᱫᱟᱜ ᱢᱟᱹᱲᱤ ᱫᱟᱠᱟ ᱡᱚᱠᱷᱚᱱ ᱱᱟᱦᱟᱜ ᱟᱹᱰᱤ ᱡᱳᱨᱮ ᱥᱤᱛᱩᱝ ᱛᱟᱦᱮᱱᱟ ᱱᱚᱝᱠᱟ ᱠᱷᱮᱛ ᱠᱚ ᱵᱟᱹᱭᱦᱟᱹᱲ ᱥᱮᱱ ᱠᱚ ᱠᱟᱹᱢᱤ ᱵᱚᱱ ᱪᱟᱞᱟᱜᱼᱟ ᱛᱚᱠᱷᱚᱱ ᱜᱮ ᱱᱟᱦᱟᱜ ᱥᱮᱛᱟᱜ ᱵᱮᱲᱟ ᱫᱟᱜ ᱢᱟᱹᱲᱤ ᱫᱟᱠᱟ ᱫᱚ ᱦᱳᱭ ᱥᱮ ᱾ ᱟᱨ ᱛᱤᱠᱤᱱ ᱟᱨ ᱟᱹᱭᱩᱵ ᱫᱚ ᱱᱟᱦᱟᱜ ᱠᱮᱫᱩᱵ ᱜᱮ ᱾
ᱚᱸᱻ ᱟᱞᱮ ᱥᱮᱫ ᱦᱚᱸ ᱱᱤᱛᱚᱜ ᱫᱚ ᱢᱟᱱᱮ ᱫᱟᱠᱟ ᱜᱮᱠᱚ ᱡᱚᱢᱟ, ᱫᱟᱜ ᱢᱟᱹᱲᱤ ᱫᱚ ᱵᱟᱝ ᱟᱨᱠᱤ ᱾ ᱟᱫᱚ ᱟᱞᱮ ᱡᱟᱦᱟᱸ ᱟᱛᱳ ᱫᱤᱥᱚᱢ ᱠᱚᱨᱮ ᱡᱟᱦᱟᱸᱭ ᱢᱮᱱᱟᱜ ᱠᱚᱣᱟ ᱩᱱᱠᱩ ᱫᱚ ᱵᱮᱥᱤᱨ ᱵᱷᱟᱜᱽ ᱜᱮ ᱫᱟᱠᱟ ᱜᱮ ᱢᱮᱱᱠᱷᱟᱱ ᱚᱱᱟ ᱨᱩᱴᱤ ᱠᱚᱫᱚ ᱵᱟᱝ ᱜᱮᱠᱚ ᱡᱚᱢᱟ ᱾ ᱦᱳᱭ ᱥᱮ᱾
ᱦᱳᱭ᱾
ᱟᱫᱚ ᱟᱵᱚ ᱫᱚᱢᱟ ᱟᱹᱛᱩᱳ ᱫᱤᱥᱚᱢ ᱨᱮᱱ ᱦᱚᱲ ᱛᱮᱢᱟ ᱠᱟᱹᱢᱤ ᱞᱟᱸᱜᱟ ᱦᱚᱲ ᱠᱟᱱᱟ ᱵᱚᱱ ᱤᱱᱟᱹ ᱞᱮᱠᱟᱛᱮ ᱟᱫᱚ ᱟᱵᱚ ᱴᱤ ᱫᱚ ᱩᱱᱟᱹᱜ ᱫᱚ ᱵᱟᱝᱵᱚᱱ ᱠᱩᱥᱤᱭᱟᱜᱼᱟ ᱥᱮ᱾
ᱦᱳᱭ ᱦᱳᱭ᱾
ᱦᱩᱸ
ᱟᱨ ᱱᱟᱦᱟᱜ ᱡᱚᱢ ᱠᱟᱛᱮ ᱦᱚᱸ ᱱᱟᱦᱟᱜ ᱛᱤᱨᱯᱤᱛ ᱠᱚ ᱵᱟᱝ ᱟᱹᱭᱠᱟᱹᱜᱼᱟ ᱦᱳᱭ ᱥᱮ᱾
ᱵᱟᱝ ᱵᱟᱝ, ᱢᱟᱱᱮ ᱛᱮᱛᱟᱝ ᱫᱚ ᱛᱟᱸᱦᱮᱱ ᱜᱮᱭᱟ ᱦᱮᱸ ᱥᱮ ᱵᱟᱝ?
ᱦᱳᱭ ᱟᱵᱚ ᱫᱚ ᱫᱟᱠᱟ ᱡᱚᱢ ᱠᱟᱛᱮᱫ ᱜᱮ ᱵᱮᱥ ᱵᱚᱱ ᱵᱩᱡᱷᱟᱹᱣ ᱛᱟᱦᱮᱱ ᱚᱱᱮ ᱠᱚ ᱞᱟᱹᱭᱟ ᱢᱟᱪᱷᱟᱛᱮ ᱞᱟᱡ ᱵᱟᱝ ᱯᱮᱨᱮᱡ ᱞᱮᱱᱠᱷᱟᱱ ᱵᱮᱥᱛᱮ ᱱᱟᱦᱟᱜ ᱡᱟᱹᱯᱤᱫ ᱦᱚᱸ ᱵᱟᱭ ᱦᱤᱡᱩᱜᱼᱟ ᱦᱳᱭ ᱥᱮ
ᱵᱟᱝ ᱵᱟᱝ ᱦᱳᱭ ᱟᱨ ᱨᱩᱴᱤ ᱫᱚ ᱦᱩᱭᱩᱜ ᱠᱟᱱᱟ ᱡᱟᱦᱟᱸᱭ ᱚᱲᱟᱜ ᱠᱚᱨᱮ ᱠᱚ ᱛᱟᱦᱮᱱᱟ ᱥᱟᱨᱟᱫᱤᱱ ᱦᱮᱸ ᱥᱮ ᱩᱱᱠᱩᱣᱟᱜ ᱜᱮ ᱵᱷᱟᱜᱤ ᱨᱴᱤ ᱡᱤᱱᱤᱥᱴᱟᱜ ᱫᱚ ᱢᱮᱱ ᱮᱠᱷᱟᱱ ᱮᱠᱪᱩᱞᱤ ᱨᱩᱴᱤ ᱡᱚᱢ ᱜᱮ ᱵᱷᱟᱜᱮᱭᱟ ᱢᱟᱱᱮ ᱧᱤᱫᱟᱹ ᱵᱮᱲᱟ ᱫᱚ ᱥᱤᱸᱜᱟᱹᱲ ᱵᱮᱲᱟ ᱫᱚ ᱟᱨᱠᱤ᱾ ᱦᱮᱸᱥᱮ
ᱟ ᱠᱟᱨᱚᱱ ᱫᱚ ᱦᱩᱭᱩᱜ ᱠᱟᱱᱟ ᱱᱟᱦᱟᱜ ᱟᱵᱚ ᱟᱛᱳ ᱫᱤᱥᱚᱢ ᱨᱮᱱ ᱦᱚᱲ ᱫᱚ ᱱᱚᱣᱟ ᱤᱭᱟᱹᱛᱮ ᱵᱟᱝ ᱵᱚᱱ ᱦᱮᱣᱟ-ᱟ ᱠᱟᱨᱚᱱ ᱟᱵᱚ ᱴᱷᱮᱱ ᱩᱱᱟᱹᱝ ᱚᱠᱛᱚ ᱜᱮ ᱵᱟᱝ ᱢᱮᱱᱟᱜ ᱛᱟᱵᱚᱱᱟ ᱡᱮ ᱨᱩᱴᱤ ᱠᱚᱵᱩᱱ ᱤᱥᱤᱱᱟ ᱢᱮᱱᱛᱮ ᱠᱟᱹᱢᱤ ᱞᱟᱜᱟ ᱨᱮᱸᱜᱮᱡ ᱵᱚᱱ ᱦᱤᱡᱩᱜ ᱛᱟᱦᱮᱱ ᱟᱨ ᱡᱟᱦᱟᱸ ᱞᱮᱠᱟᱛᱮ ᱠᱤᱫᱩᱵ ᱫᱟᱠᱟ ᱵᱩᱱ ᱤᱥᱤᱱ ᱛᱟᱦᱮᱱ ᱟᱨ ᱡᱚᱢ ᱠᱟᱛᱮ ᱵᱚᱱ ᱡᱟᱹᱯᱤ ᱢᱤᱫ ᱡᱤᱨᱟᱜ ᱛᱟᱦᱮᱱᱟ ᱦᱚᱭ ᱥᱮ ᱟᱨ ᱵᱟᱡᱟᱨ ᱥᱚᱦᱚᱨ ᱨᱮᱱ ᱦᱚᱲ ᱫᱚ ᱦᱳᱭ ᱦᱳᱭ ᱦᱳᱭ ᱟᱨ ᱵᱟᱡᱟᱨ ᱥᱟᱦᱟᱨ ᱨᱮᱱ ᱦᱚᱲ ᱫᱚ ᱦᱩᱭᱩᱜ ᱠᱟᱱ ᱛᱟᱠᱚᱣᱟ ᱥᱮᱛᱟᱜ ᱛᱤᱠᱤᱱ ᱟᱹᱭᱩᱵ ᱱᱟᱦᱟᱜ ᱠᱚ ᱛᱤᱠᱤ ᱪᱚᱸᱫᱟ ᱵᱟᱥᱟᱝ ᱟᱨ ᱢᱟᱱᱮ ᱡᱮᱢᱚᱱ ᱡᱟᱦᱟᱸᱭ ᱫᱚ ᱪᱟᱹᱠᱨᱤ ᱮᱭᱟᱭ ᱡᱟᱦᱟᱸᱭ ᱫᱚ ᱚᱞᱚᱜ ᱯᱟᱲᱦᱟᱜ ᱠᱟᱱᱟᱭ ᱟᱫᱚ ᱱᱟᱜ ᱢᱤᱫ ᱫᱚ ᱠᱷᱟᱹᱞᱤ ᱤᱥᱤᱱ ᱵᱟᱥᱟᱝ ᱜᱮ ᱡᱚᱢ ᱧᱩ ᱜᱮ ᱦᱳᱭ ᱥᱮ
ᱦᱳᱭ
ᱟᱨ ᱚᱱᱠᱟᱱᱟᱦᱟᱜ ᱞᱟᱡ ᱯᱮᱨᱮᱡ ᱦᱚᱸ ᱵᱮᱥᱤ ᱫᱷᱟᱨᱟ ᱵᱟᱝᱠᱚ ᱡᱚᱢᱟ ᱦᱟᱞᱠᱟ ᱦᱟᱞᱠᱟ ᱜᱮᱠᱚ ᱡᱚᱢᱟ ᱟᱨ ᱟᱵᱚ ᱫᱚ ᱪᱟᱹᱥᱤ ᱵᱟᱹᱥᱤ ᱦᱚᱲ ᱛᱚ ᱞᱟᱡ ᱯᱮᱨᱮᱡ ᱵᱟᱝᱵᱚᱱ ᱡᱚᱢ ᱞᱮᱠᱷᱟᱱᱡ ᱱᱟᱦᱟᱜ ᱠᱟᱹᱢᱤ ᱥᱮᱫ ᱵᱟᱝᱵᱚᱱ ᱫᱟᱲᱮᱭᱟᱜᱼᱟ᱾
ᱵᱟᱝᱵᱚᱱ ᱞᱟᱜᱟ ᱫᱟᱨᱮᱭᱟ ᱦᱳᱭ ᱟᱫᱚ ᱢᱟ ᱫᱟᱠᱟ ᱥᱟᱞᱟᱜ ᱛᱟ ᱵᱟᱢ ᱫᱟᱠᱟ ᱡᱚᱢ ᱠᱟᱛᱮ ᱛᱷᱚᱲᱟ ᱛᱚᱲᱟ ᱵᱟᱢ ᱠᱟᱹᱢᱤ ᱫᱟᱲᱮᱭᱟᱜᱼᱟ ᱦᱮᱸ ᱥᱮ ᱵᱟᱝ ᱦᱩᱸ ᱟᱨ ᱨᱩᱴᱤ ᱛᱮᱫᱚ ᱚᱦᱚᱢ ᱠᱟᱹᱢᱤ ᱜᱮᱭᱟ ᱥᱮ ᱨᱩᱴᱤ ᱛᱮᱫᱚ ᱥᱩᱫᱩ ᱦᱚᱲᱢᱚ ᱜᱮ ᱡᱤᱨᱟᱹᱣ ᱫᱟᱲᱮᱭᱟᱜᱼᱟ ᱮᱴᱟᱜ ᱠᱤᱪᱷᱩ ᱫᱚ ᱵᱟᱝ ᱦᱮᱸ ᱥᱮ᱾
ᱦᱳᱭ ᱟᱫᱚ ᱢᱟᱱᱮ ᱨᱩᱴᱤ ᱡᱚᱢ ᱛᱮᱫᱚ ᱪᱮᱫ ᱦᱩᱭᱩᱜ ᱠᱟᱱᱟ ᱢᱟᱱᱮ ᱟᱵᱚ ᱫᱟᱠᱟ ᱟᱹᱰᱤ ᱜᱟᱱ ᱵᱚᱱ ᱡᱚᱢᱮᱜ ᱠᱟᱱᱟ ᱥᱮ ᱟᱵᱚᱣᱟᱜ ᱫᱚ ᱢᱤᱫ ᱴᱟᱹᱱ ᱦᱮᱣᱟ ᱠᱟᱱᱟ ᱚᱱᱟ ᱦᱮᱣᱟ ᱢᱮᱱᱟᱜ ᱛᱟᱵᱚᱱ ᱛᱮ ᱱᱟᱦᱟᱜ ᱛᱤᱨᱯᱤᱛ ᱟᱨ ᱦᱮᱣᱟ ᱢᱮᱱᱟᱜ ᱛᱟᱵᱩᱱ ᱱᱟᱦᱟᱜ ᱵᱚᱞᱮ ᱫᱟᱠᱟ ᱵᱟᱵᱚᱱ ᱡᱚᱢ ᱞᱮᱠᱷᱟᱱ ᱵᱮᱥ ᱵᱟᱵᱚᱱ ᱵᱩᱡᱷᱟᱹᱣ-ᱟ᱾ ᱟᱨ ᱡᱩᱫᱤ ᱨᱩᱴᱤ ᱡᱚᱢ ᱵᱚᱱ ᱦᱮᱣᱟᱮᱱᱟ ᱥᱮ ᱛᱚ ᱴᱤ ᱵᱩᱱ ᱡᱚᱢ ᱞᱮᱠᱷᱟᱱ ᱧᱤᱫᱟᱹ ᱵᱮᱲᱟ ᱢᱟᱱᱮ ᱛᱷᱚᱲᱟ ᱦᱚᱲᱢᱚ ᱦᱚᱸ ᱠᱮᱴᱮᱡ ᱟᱨ ᱨᱟᱣᱟᱞ ᱛᱟᱦᱮᱱ ᱛᱟᱵᱚᱱᱟ᱾
ᱦᱳᱭ
ᱟᱫᱚ ᱟᱵᱚ ᱚᱱᱠᱟ ᱪᱟᱥᱟ ᱵᱟᱥᱟ ᱦᱚᱲ ᱫᱚ ᱩᱱᱟᱹᱜ ᱚᱱᱟ ᱠᱚᱫᱚ ᱵᱟᱝᱵᱚᱱ ᱦᱮᱣᱟ ᱛᱮ ᱱᱟᱦᱟᱜ ᱵᱟᱵᱚᱱ ᱫᱷᱮᱭᱟᱱᱟᱜ-ᱟ᱾
ᱵᱟᱝ ᱢᱟᱥᱩ ᱫᱟᱠᱟ ᱜᱮᱵᱚᱱ ᱯᱟᱸᱡᱟᱭ ᱥᱮ ᱪᱮ?
ᱦᱳᱭ ᱦᱳᱭ
ᱟᱫᱚ ᱮᱴᱟᱜ ᱠᱷᱮᱛᱨᱮ ᱡᱟᱦᱟᱸ ᱧᱮᱞ ᱵᱟᱲᱟ ᱦᱩᱭᱟᱠᱟᱱᱟ ᱥᱮ ᱢᱟᱱᱮ ᱡᱟᱦᱟᱸ ᱪᱷᱟᱹᱛᱤᱠ ᱠᱚᱣᱟᱜ ᱚᱱᱮ ᱡᱟᱦᱟᱸ ᱵᱷᱟᱸᱰᱟᱱ ᱠᱚᱨᱮ ᱦᱩᱭᱩᱜᱼᱟ ᱚᱱᱟ ᱠᱷᱮᱛᱨᱮ ᱨᱮᱦᱚᱸ ᱧᱮᱞ ᱡᱚᱢ ᱪᱟᱞᱟᱣ ᱵᱟᱲᱟ ᱦᱩᱭ ᱠᱟᱱ ᱨᱮᱦᱚᱸ ᱧᱮᱞ ᱦᱩᱭᱩᱜᱼᱟ ᱩᱱᱠᱩ ᱫᱚ ᱚᱱᱟ ᱡᱤᱱᱤᱥ ᱠᱚᱜᱮ ᱠᱚ ᱮᱢᱚᱜᱼᱟ ᱥᱮ ᱨᱩᱴᱤ ᱠᱚ ᱦᱟᱱᱮ ᱞᱩᱪᱤ ᱠᱚ? ᱡᱚᱢ ᱠᱟᱛᱮᱜ ᱦᱮᱡ ᱦᱩᱭ ᱠᱟᱱ ᱨᱮᱦᱚᱸ ᱟᱵᱟᱨ ᱦᱮᱡ ᱠᱟᱛᱮ ᱫᱟᱠᱟ ᱜᱮ ᱯᱟᱸᱡᱟᱜᱼᱟᱠᱷᱟᱱ ᱦᱚᱲᱢᱚ ᱨᱮ ᱦᱮᱸ ᱥᱮ᱾
ᱦᱳᱭ ᱦᱳᱭ ᱢᱟᱱᱮ ᱟᱵᱚᱣᱟᱜ ᱫᱚ ᱪᱮᱫ ᱦᱩᱭᱳᱱᱟ ᱩᱱᱠᱩᱣᱟᱜ ᱫᱚ ᱚᱱᱟ ᱱᱟᱦᱟᱜ ᱡᱚᱨᱢᱚ ᱛᱚᱨᱟ ᱠᱷᱚᱡ ᱜᱮ ᱚᱱᱟ ᱠᱚᱜᱮ ᱠᱚ ᱡᱚᱢᱮᱫ
ᱦᱮᱸ ᱦᱮᱸ
ᱟᱨ ᱟᱵᱚ ᱫᱚ ᱡᱚᱱᱢᱚ ᱛᱚᱨᱟ ᱠᱷᱚᱡ ᱜᱮ ᱱᱟᱜ ᱫᱟᱠᱟ ᱩᱛᱩ ᱫᱟᱜ ᱢᱟᱹᱲᱤ ᱜᱮᱵᱚᱱ ᱧᱮᱞ ᱠᱟᱫᱟ ᱦᱳᱭᱥᱮ ᱟᱫᱚ ᱡᱟᱦᱟᱭ ᱜᱤᱫᱨᱟᱹ ᱦᱩᱰᱤᱧ ᱵᱮᱲᱟ ᱠᱷᱚᱡ ᱡᱟᱦᱟᱸᱴᱟᱜ ᱱᱟᱜ ᱮ ᱦᱮᱣᱟ ᱠᱚᱜ-ᱟ ᱚᱱᱟ ᱜᱮ ᱱᱟᱦᱟᱜ ᱵᱮᱥᱮ ᱵᱩᱡᱷᱟᱹᱣ-ᱟ᱾ ᱟᱨ ᱦᱚ ᱩᱱᱠᱩ ᱫᱚ ᱱᱟᱦᱟᱜ ᱡᱚᱱᱚᱢ ᱛᱚᱨᱟ ᱠᱷᱚᱡ ᱱᱟᱦᱟᱜ ᱠᱷᱟᱹᱡᱟᱹᱲᱤ ᱥᱮᱛᱟᱜ ᱵᱮᱲᱟ ᱟᱨ ᱛᱤᱠᱤᱱ ᱵᱮᱲᱟ ᱡᱟᱣ ᱩᱰᱤ ᱡᱟᱜᱮ ᱫᱟᱠᱟ ᱟᱨᱦᱚᱸ ᱦᱟᱸᱜ ᱠᱤᱫᱩᱵ ᱱᱟᱦᱟᱜ ᱯᱤᱴᱷᱟᱹᱭᱟᱠᱚ ᱦᱳᱭᱥᱮ᱾ ᱟᱫᱚ ᱚᱱᱮ ᱚᱱᱠᱟ ᱞᱮᱠᱟᱛᱮ ᱦᱩᱭᱩᱜ ᱠᱟᱱᱟ ᱢᱟᱱᱮ ᱦᱮᱣᱟ ᱠᱟᱱᱟ ᱢᱤᱫᱴᱟᱝ᱾ ᱟᱨ ᱢᱤᱫᱴᱮᱡ ᱠᱟᱱᱟ ᱤᱭᱟᱹ ᱢᱟᱱᱮ ᱟᱵᱚᱣᱟᱜ ᱢᱚᱦᱚᱞ, ᱯᱚᱨᱤᱥᱛᱷᱤᱛᱤ ᱪᱮᱫ ᱞᱮᱠᱟᱱ ᱡᱟᱭᱜᱟ ᱡᱟᱭᱜᱟ ᱨᱮ ᱢᱤᱫᱴᱟᱝ ᱜᱤᱫᱽᱨᱟᱹᱭ ᱡᱟᱱᱟᱢᱚᱜ ᱠᱟᱱᱟ ᱟᱨ ᱪᱮᱫ ᱞᱮᱠᱟ ᱠᱟᱛᱮᱜ-ᱮ ᱦᱟᱨᱟᱜ ᱠᱟᱱᱟ ᱦᱳᱭᱥᱮ᱾
ᱟᱨᱟᱜ ᱠᱟᱱᱟ ᱦᱳᱭ᱾
ᱦᱩᱰᱤᱧ ᱠᱷᱚᱱ ᱢᱟᱱᱮ ᱚᱱᱠᱟᱱ ᱡᱟᱭᱜᱟ ᱨᱮᱜᱮ ᱛᱟᱦᱮᱱᱟ, ᱮᱱᱠᱷᱟᱱ ᱫᱚ ᱱᱟᱟᱜ ᱚᱱᱠᱟᱱᱟᱜ ᱦᱚᱭ- ᱤᱭᱟᱹ ᱞᱟᱜᱟᱣ ᱟᱭᱟ᱾
ᱦᱮᱸ ᱚᱱᱠᱟ ᱜᱮ ᱩᱱᱤᱭᱟᱜ ᱦᱚᱭ ᱦᱤᱸᱥᱤᱫ ᱪᱟᱞᱟᱜ ᱛᱟᱭᱟ ᱥᱮ ᱪᱮᱫ?
ᱦᱳᱭ ᱦᱳᱭ᱾
ᱦᱩᱸ᱾ ᱟᱫᱚ ᱢᱤᱫᱴᱟᱝ ᱜᱤᱫᱽᱨᱟᱹ ᱡᱟᱱᱟᱢ ᱛᱚᱨᱟ ᱠᱷᱚᱱᱟᱜ ᱜᱮ ᱥᱮ ᱩᱱᱤ ᱫᱚ ᱚᱠᱟ ᱞᱮᱠᱟ ᱨᱮ ᱦᱟᱨᱟ ᱵᱩᱨᱩᱜ ᱠᱟᱱᱟᱭ ᱚᱱᱠᱟ ᱜᱮ ᱩᱱᱤᱭᱟᱜ ᱦᱚᱸ ᱪᱚᱞᱚᱱ᱾ ᱟᱪᱟᱨ ᱠᱚ ᱛᱮᱞᱟ ᱤᱫᱤ ᱛᱟᱭᱟ ᱦᱮᱸ ᱥᱮ ᱵᱟᱝ᱾
ᱦᱳᱭ ᱦᱳᱭ ᱡᱮᱢᱚᱱ ᱟᱵᱚ ᱟᱹᱛᱳ ᱫᱤᱥᱚᱢ ᱨᱮᱱ ᱜᱤᱫᱽᱨᱟᱹ ᱢᱟᱱᱮ ᱦᱟᱸᱜ ᱟᱛᱳ ᱫᱤᱥᱚᱢ ᱨᱮ ᱩᱱᱟᱹᱜ ᱴᱤᱵᱤ ᱠᱚ ᱵᱟᱝ ᱢᱮᱱᱟᱜ ᱛᱟᱵᱚᱱᱟ ᱦᱮᱸ ᱥᱮ᱾
ᱵᱟᱝ ᱵᱟᱝ᱾
ᱟᱨ ᱞᱟᱹᱴᱩ ᱞᱟᱹᱴᱩ ᱦᱚᱲ ᱴᱷᱮᱱ ᱜᱮ ᱦᱟᱸᱜ ᱯᱷᱳᱱ ᱠᱚᱫᱚ ᱢᱮᱱᱟᱜ-ᱟ ᱠᱟᱹᱴᱤᱡ ᱜᱤᱫᱽᱨᱟᱹ ᱴᱷᱮᱱ ᱫᱚ ᱵᱟᱝ ᱢᱮᱱᱟᱜ-ᱟ᱾ ᱟᱫᱚ ᱥᱮᱨᱚᱠᱚᱢ ᱟᱵᱚᱨᱮᱱ ᱜᱤᱫᱽᱨᱟᱹ ᱫᱚ ᱵᱟᱝᱠᱚ ᱡᱟᱹᱨᱤᱭᱟ᱾
ᱦᱩᱸ᱾
ᱦᱳᱭ ᱵᱟᱝᱠᱚ ᱡᱟᱹᱨᱤᱭᱟ, ᱵᱟᱝᱠᱚ ᱨᱟᱜᱟ ᱟᱨ ᱥᱚᱦᱚᱨ ᱵᱟᱡᱟᱨ ᱨᱮᱱ ᱜᱤᱫᱽᱨᱟᱹ᱾ ᱟᱛᱳ ᱫᱤᱥᱚᱢ ᱛᱮᱵᱮᱱ ᱤᱫᱤᱭᱭᱟ ᱱᱟᱦᱟᱜ ᱩᱱᱤ ᱴᱤᱵᱷᱤ ᱵᱟᱭ ᱧᱮᱞ ᱞᱮᱠᱷᱟᱱ ᱵᱟᱭ ᱛᱟᱦᱮᱸ ᱫᱟᱲᱮᱭᱟᱜ-ᱟ᱾
ᱵᱟᱭ ᱛᱟᱦᱮ ᱫᱟᱨᱮᱭᱟᱜ᱾
ᱯᱷᱳᱱ ᱨᱮ ᱠᱟᱨᱴᱩᱱ ᱵᱟᱭ ᱧᱮᱞ ᱞᱮᱠᱷᱟᱡ ᱵᱟᱭ ᱛᱟᱦᱮᱸ ᱫᱟᱲᱮᱭᱟᱜ-ᱟ᱾
ᱵᱟᱝ ᱵᱟᱝ᱾ ᱟᱫᱚ ᱱᱚᱶᱟ ᱠᱷᱮᱛᱛᱨᱮ ᱫᱚ ᱧᱮᱞ ᱦᱳᱭᱳᱜ ᱠᱟᱱ ᱛᱟᱦᱮᱸᱫ ᱥᱮ ᱯᱟᱹᱦᱤᱞ ᱫᱚ ᱱᱚᱝᱠᱟ ᱜᱤᱫᱽᱨᱟᱹ ᱠᱚ ᱛᱟᱦᱮᱸᱭ ᱠᱟᱱᱟ᱾ ᱢᱟᱱᱮ ᱟᱹᱛᱩ ᱫᱤᱥᱚᱢ ᱨᱮᱱ ᱜᱤᱫᱽᱨᱟᱹ ᱟᱨ ᱵᱟᱝ ᱱᱟᱜᱟᱨ ᱨᱮᱱ ᱜᱤᱫᱽᱨᱟᱹ ᱠᱚ ᱥᱟᱶᱛᱮ ᱡᱩᱫᱤ ᱵᱟᱝ ᱢᱮᱞᱟ ᱢᱮᱥᱟᱜ ᱛᱟᱦᱮᱜ ᱠᱚ ᱢᱟᱱᱮ ᱡᱟᱥᱴ᱾ ᱴᱤᱵᱷᱤ ᱫᱚ ᱫᱚᱨᱠᱟᱨ ᱜᱮᱛᱟ ᱠᱚ ᱦᱮᱸ ᱥᱮ᱾
ᱦᱳᱭ ᱦᱳᱭ᱾
ᱛᱟ ᱠᱟᱹᱴᱤᱡ ᱟᱰᱤᱥᱛᱟᱢ ᱵᱚᱱ ᱟᱹᱨᱩ ᱯᱷᱮᱨᱟ ᱦᱮᱡ ᱟᱠᱟᱱᱛᱮ ᱢᱳᱵᱟᱭᱤᱞ ᱪᱮᱫ ᱠᱚ ᱦᱮᱡ ᱟᱠᱟᱱᱟ ᱦᱮᱸ ᱥᱮ ᱱᱮᱛᱟᱨ ᱜᱤᱫᱽᱨᱟᱹ ᱛᱳᱵᱩ ᱟᱫᱚ ᱠᱟᱹᱴᱤᱡ ᱢᱳᱵᱟᱭᱤᱞᱛᱮ ᱟᱹᱛᱩᱳ ᱫᱤᱥᱚᱢ ᱥᱮᱫ᱾ ᱠᱚ ᱤᱭᱟᱹᱜ ᱠᱟᱱᱟ ᱥᱮ᱾ ᱯᱟᱹᱦᱤᱞ ᱫᱚ ᱚᱱᱟ ᱠᱟᱛᱷᱟ ᱫᱚ ᱯᱩᱨᱟᱹ ᱜᱮ ᱡᱟᱹ ᱢᱟᱱᱮ ᱟᱹᱰᱤ ᱡᱚᱛᱷᱟᱛ ᱵᱤᱱ ᱞᱟᱹᱭ ᱠᱮᱫᱟ ᱟᱨᱠᱤ᱾
ᱦᱳᱭ ᱱᱤᱛᱚᱜ ᱢᱟᱱᱮ ᱠᱚ ᱧᱮᱞ ᱧᱮᱞ ᱛᱮ ᱪᱮᱫ ᱮᱫ ᱠᱟᱱᱛᱮ ᱜᱤᱫᱽᱨᱟᱹ ᱠᱚᱠᱚ ᱟᱹᱣᱞᱟᱹᱜ ᱠᱟᱱ ᱛᱟᱵᱚ᱾ ᱟᱛᱳ ᱨᱮᱱ᱾ ᱟᱨ ᱵᱟᱝᱠᱷᱟᱱ ᱱᱚᱣᱟ ᱠᱚᱫᱚ ᱱᱟᱦᱟᱜ ᱟᱵᱚ ᱠᱚᱣᱟᱜ ᱫᱚ ᱵᱟᱝ ᱛᱟᱦᱮᱸ ᱠᱟᱱᱟ᱾ ᱥᱮᱫᱟᱭ ᱫᱚ ᱟᱛᱳ ᱠᱚᱨᱮ ᱫᱚ᱾ ᱟᱨ ᱱᱤᱛᱳᱜ ᱦᱚᱸ ᱱᱟᱦᱟᱜ ᱡᱟᱣ ᱜᱮᱵᱚᱱ ᱮᱢᱟᱣᱠᱚ ᱠᱷᱟᱡ ᱜᱮ ᱦᱟᱸᱜ ᱩᱱᱠᱩ ᱠᱚ ᱧᱮᱞ- ᱛᱟᱦᱮᱸᱱ, ᱟᱨ ᱵᱟᱝᱠᱷᱟᱱ ᱟᱠᱚ ᱛᱮᱫᱚ ᱱᱟᱦᱟᱜ ᱵᱟᱝᱠᱚ ᱡᱟᱹᱨᱤ ᱛᱟᱦᱮᱸᱱᱟ ᱦᱳᱭ ᱥᱮ᱾
ᱵᱟᱝ ᱵᱟᱝ᱾ ᱟᱫᱚ ᱱᱤᱡᱮ ᱟᱭᱩ ᱵᱟᱵᱟ ᱜᱮᱛᱚ ᱢᱳᱵᱟᱭᱤᱞ ᱥᱮ ᱤᱭᱟᱹᱫᱚᱢ ᱥᱳᱥᱟᱞ ᱢᱤᱰᱤᱭᱟ ᱨᱮᱢ ᱟᱲᱜᱩᱭᱮ ᱠᱟᱱᱟ ᱦᱮᱸ ᱥᱮ ᱵᱟᱝ? ᱢᱩᱴᱷᱟᱹᱱ ᱡᱟᱷᱟ ᱞᱮᱠᱟᱢ ᱩᱫᱩᱜ ᱟᱭ ᱠᱟᱱᱟ ᱦᱮᱸᱥᱮ ᱡᱩᱫᱤ ᱨᱟᱜᱮᱫᱮᱫ ᱠᱷᱟᱱᱜᱮ ᱛᱚᱠᱷᱚᱱ ᱜᱮ ᱟᱫᱚ ᱦᱟᱱᱟᱛᱮᱢ ᱤᱫᱤᱭᱮ ᱠᱟᱱᱟ ᱟᱫᱚ ᱩᱱᱤ ᱫᱚ ᱚᱱᱮ ᱚᱱᱟ ᱢᱤᱫᱴᱟᱝ ᱧᱟᱢ ᱤᱫᱤᱭᱫᱟ ᱩᱱ ᱠᱦᱚᱱᱟᱜᱦᱟ ᱡᱚᱛᱚᱭ ᱦᱟᱨᱟᱜ-ᱟ ᱛᱚᱛᱚ ᱚᱱᱟᱫᱚ ᱱᱚᱣᱟᱜᱮ ᱯᱟᱸᱡᱟᱭᱟᱭ᱾
ᱦᱳᱭ ᱦᱳᱭ᱾
ᱦᱮᱸᱻ ᱯᱟᱹᱦᱤᱞ ᱫᱚ ᱡᱮᱢᱚᱱ ᱛᱟᱦᱮᱸᱜ ᱠᱟᱱᱟ ᱦᱮᱸ ᱢᱟ ᱞᱮᱵᱤᱱ᱾ ᱞᱮ ᱫᱟᱞᱤᱧ ᱯᱟᱹᱦᱤᱞ ᱫᱚ ᱡᱮᱢᱚᱱ ᱛᱟᱦᱮᱸᱫ ᱠᱟᱱᱟ, ᱯᱟᱹᱦᱤᱞ ᱫᱚ ᱡᱮᱢᱚᱱ ᱛᱟᱦᱮᱸᱜ ᱠᱟᱱᱟ ᱢᱤᱫᱴᱟᱝ ᱜᱤᱫᱽᱨᱟᱹᱭ ᱨᱟᱜ ᱞᱮᱠᱷᱟᱱ ᱥᱮ ᱢᱤᱫᱴᱟᱝ ᱟᱵᱚᱣᱟᱜ ᱡᱟᱦᱟᱸ᱾ ᱠᱩᱫᱩᱢ ᱥᱮ ᱠᱟᱹᱦᱤᱱᱤ ᱥᱮ ᱢᱮᱫᱴᱟᱝ ᱨᱟᱜ ᱥᱮᱨᱮᱧ ᱛᱚ ᱢᱟᱱᱮ ᱢᱮᱱᱟᱜ ᱫᱚ᱾ ᱵᱚᱞᱮ ᱜᱤᱫᱽᱨᱟᱹ ᱵᱟᱹᱣᱞᱤ ᱥᱮᱨᱮᱧ ᱛᱮᱠᱚ ᱵᱩᱞᱟᱹᱣᱮ ᱛᱟᱦᱮᱸᱫ ᱱᱮᱛᱟᱨ ᱫᱚ ᱚᱱᱟ ᱠᱚ ᱦᱚᱸᱛᱚ ᱟᱭᱳ ᱦᱚᱲ ᱠᱚᱣᱟᱜ ᱪᱟᱵᱟᱭᱮᱫᱟ᱾
ᱟᱫ ᱢᱟᱱᱮ ᱮᱠᱫᱚᱢ ᱟᱫ ᱜᱮ ᱵᱩᱡᱽ ᱠᱟᱜ ᱵᱮᱱ ᱵᱟᱰᱟᱭ ᱜᱮ ᱵᱟᱝ ᱠᱚ ᱵᱟᱰᱟᱭᱟ ᱪᱮᱫ᱾ ᱜᱮ ᱵᱟᱝ ᱛᱟᱦᱮᱸᱱ ᱠᱟᱱᱟ ᱚᱱᱟ ᱫᱚ ᱪᱮᱫ ᱫᱚᱦᱚᱭᱟ
ᱵᱟᱝ ᱵᱟᱝ, ᱦᱳᱭ᱾
ᱟᱨ ᱪᱮᱫ ᱨᱮᱜᱮ ᱵᱟᱵᱮᱱ ᱪᱮᱫ ᱫᱚᱦᱚᱭᱮᱫᱟ ᱠᱷᱟᱱ ᱫᱚ ᱵᱟᱝ ᱦᱩᱭᱩᱜ ᱠᱟᱱᱟ ᱱᱮᱼᱼ ᱱᱤᱛᱚᱜ ᱧᱮᱞ ᱵᱮᱱ ᱥᱮ ᱫᱚᱝ ᱞᱟᱜᱽᱲᱮᱸ ᱛᱩᱢᱫᱟᱜ ᱴᱟᱢᱟᱠ᱾ ᱱᱚᱣᱟ ᱠᱚ ᱢᱮᱱᱟᱜᱼᱟ? ᱵᱟᱝ ᱢᱮᱱᱟᱜᱼᱟ᱾
ᱵᱟᱝ ᱵᱟ ᱵᱟᱹᱱᱩᱜ ᱞᱮᱠᱟᱜᱮ᱾ ᱦᱮᱸ ᱥᱮ ᱵᱟᱝ?
ᱡᱟᱦᱟᱸ ᱴᱷᱮᱱ ᱡᱟᱦᱟᱸᱱᱟᱜ ᱦᱩᱭᱩᱜᱼᱟ ᱚᱱᱟ ᱨᱮᱱᱟᱜ ᱥᱮᱨᱮᱧ ᱦᱚᱸ ᱱᱟᱦᱟᱜ ᱟᱲᱟᱝ ᱢᱟᱱᱮ ᱵᱟᱝᱠᱚ ᱮᱢ ᱫᱟᱲᱮᱭᱟᱜᱼᱟ᱾
ᱵᱟᱝ ᱵᱟ
ᱚᱱᱠᱟ ᱨᱟᱹᱲᱜᱮ ᱦᱟᱸᱜ ᱵᱟᱝ ᱪᱟᱞᱟᱜ ᱛᱟᱠᱚᱣᱟ ᱦᱳᱭ ᱥᱮ᱾
ᱦᱳᱭ᱾
ᱟᱫᱚ ᱠᱟᱨᱚᱱ ᱫᱚ ᱦᱩᱭᱩᱜ ᱠᱟᱱᱟ ᱟᱵᱚ ᱚᱱᱟ ᱠᱚ ᱵᱟᱝᱵᱚᱱ ᱥᱟᱵ ᱫᱚᱦᱚᱭᱮᱫ᱾ ᱠᱷᱟᱹᱛᱤᱨ ᱵᱟᱹᱭ ᱵᱟᱹᱭᱛᱮ ᱜᱤᱫᱽᱨᱟᱹ ᱠᱚᱱᱟᱦᱟᱜ ᱦᱟᱯᱤᱱ ᱫᱤᱱᱼᱼ ᱦᱳᱭ, ᱵᱟᱝᱵᱚᱱ ᱵᱩᱡᱷᱟᱹᱣ ᱫᱟᱲᱮᱭᱟᱠᱚᱣᱟ ᱱᱟᱦᱟᱜ᱾
ᱵᱟᱝ ᱵᱟᱝ᱾ ᱟᱫᱚ ᱵᱚᱱ ᱟᱹᱨᱩ ᱯᱷᱮᱨᱟᱜ ᱠᱟᱱᱟ ᱛᱚ ᱞᱟᱹᱭᱟᱢᱟᱭ ᱱᱤᱛᱚᱜ ᱜᱮ᱾
ᱦᱳᱭ ᱦᱳᱭ, ᱦᱳᱭ᱾
ᱩᱱᱠᱩ ᱥᱟᱶ ᱟᱨ ᱡᱩᱫᱤ ᱱᱚᱣᱟ ᱠᱚᱢ ᱞᱟᱹᱭᱟ ᱟᱫᱚ ᱠᱚ ᱞᱟᱹᱭᱟ ᱟᱢᱜᱮ ᱯᱟᱹᱦᱤᱞᱟᱜ ᱮᱠᱷᱚᱱ ᱢᱚᱱᱤᱭᱟᱹ ᱨᱮᱜᱮ ᱢᱮᱱᱟᱜ ᱟᱠᱟᱫ ᱢᱮᱭᱟ᱾ ᱟᱢ ᱫᱚ ᱡᱩᱜᱽ ᱥᱟᱶᱛᱮ ᱵᱟᱢ ᱛᱟᱞᱢᱤᱞ ᱞᱮᱱ ᱠᱷᱟᱱ ᱟᱢ ᱜᱮ ᱵᱩᱡᱷᱟᱹᱣ ᱢᱮᱭᱟ᱾ ᱦᱮᱸ ᱥᱮ?
ᱦᱳᱭ, ᱞᱟᱹᱭᱟᱠᱚ ᱠᱤ ᱟᱢᱫᱚ ᱢᱟᱱᱮ ᱱᱤᱛ ᱦᱟᱹᱵᱤᱡ ᱚᱱᱠᱟᱜ ᱜᱮ ᱢᱮᱱᱟᱢᱟ, ᱢᱟᱱᱮ ᱵᱟᱢ ᱞᱟᱹᱭ ᱟᱠᱚ ᱟᱢ ᱫᱚ ᱥᱮᱫᱟᱭ ᱦᱚᱲ ᱞᱮᱠᱟ ᱜᱮ ᱵᱟᱝ ᱥᱮ?
ᱦᱮᱸ ᱦᱩᱸ, ᱦᱸ ᱦᱸ᱾
ᱟᱨ ᱱᱮᱛᱟᱨ ᱫᱤᱱ ᱫᱤᱱ ᱛᱮ ᱧᱮᱞᱚᱜ ᱠᱟᱱᱟ ᱵᱟᱯᱞᱟ ᱠᱚᱨᱮ ᱵᱮᱱ ᱧᱮᱞᱮᱜᱼᱟ, ᱠᱤ ᱵᱟᱯᱞᱟ ᱨᱮᱱᱟᱜ ᱵᱚᱱ ᱥᱤᱼᱼ ᱥᱮᱨᱮᱧᱮᱜᱼᱟ? ᱵᱟᱝ ᱜᱮ, ᱥᱮᱨᱮᱧ ᱠᱚ ᱵᱟᱝ ᱦᱩᱭᱩᱜ ᱠᱟᱱᱟ ᱦᱳᱭ ᱥᱮ᱾
ᱵᱟᱝ ᱵᱟ ᱥᱮᱨᱮᱧ ᱠᱚᱜᱮ ᱱᱮᱛᱟᱨ ᱵᱟᱝ ᱦᱩᱭᱩᱜ ᱠᱟᱱᱟ ᱟᱹᱰᱤ ᱥᱚᱴᱠᱟᱴ ᱛᱮᱵᱚᱱ ᱯᱟᱨᱚᱢ ᱮᱫᱟ᱾ ᱦᱮᱸ ᱥᱮ ᱵᱟᱝ?
ᱥᱚᱴᱠᱟᱴ ᱢᱟᱱᱮ ᱟᱹᱰᱤ ᱥᱚᱴᱠᱟᱴ ᱦᱟᱱᱮ ᱱᱟᱦᱟᱜ ᱱᱮᱛᱟᱨ ᱢᱟ ᱧᱮᱞᱚᱜ ᱠᱟᱱᱟ, ᱟᱸ ᱵᱟᱯᱞᱟ ᱠᱷᱟᱸᱰᱤ ᱠᱚᱦᱟᱸᱜ ᱵᱚᱫᱚᱞ ᱠᱟᱛᱮᱜ ᱥᱤᱞᱤᱠ ᱥᱟᱹᱲᱤ ᱯᱟᱧᱡᱟᱵᱤ ᱥᱟᱼᱼ ᱥᱟᱨᱴ ᱵᱞᱮᱡᱟᱨ ᱠᱚᱠᱚ ᱦᱚᱨᱚᱜᱮᱼᱟ ᱦᱮᱸ ᱥᱮ?
ᱦᱳᱭ᱾
ᱱᱚᱣᱟ ᱠᱚᱢᱟ ᱱᱤᱭᱚᱢ ᱜᱮ ᱵᱟᱝ ᱠᱟᱱ ᱛᱟᱵᱚᱱᱟ ᱦᱚᱜᱼᱼ
ᱵᱟᱝ ᱵᱟᱝ᱾
ᱟᱫᱚ ᱚᱱᱮ ᱚᱱᱠᱟ ᱞᱮᱠᱟᱛᱮ᱾
ᱟᱫᱚ, ᱤᱱᱠᱟᱹ ᱛᱮᱫᱚ ᱚᱠᱟ ᱞᱮᱠᱟᱧ ᱵᱩᱡᱽ ᱫᱟ᱾
ᱦᱳᱭ ᱦᱳᱭ᱾
ᱟᱹᱞᱤᱧ ᱴᱷᱮᱱ ᱢᱟ ᱚᱠᱛᱚ ᱨᱮᱱᱟᱜ ᱤᱭᱟᱹ ᱦᱚᱸ ᱵᱟᱹᱞᱤᱧ ᱫᱤᱥᱟᱹᱭᱮᱫᱟ ᱛᱤᱱᱟᱹᱜ ᱫᱷᱟᱨᱤᱡ ᱪᱤᱠᱟᱹᱭᱮᱱᱟ ᱦᱮᱸ ᱥᱮ? ᱟᱹᱵᱤᱱ ᱴᱷᱮᱱ ᱵᱤᱱ ᱫᱤᱥᱟᱹᱭᱮᱫᱟ? ᱦᱮᱸ, ᱞᱟᱹᱭ ᱫᱟᱞᱤᱧ ᱱᱤᱛᱚᱜ ᱟᱞᱟᱝᱟᱜ ᱚᱠᱛᱚ ᱠᱚᱨᱮᱱᱟᱜ ᱦᱚᱸ ᱢᱩᱪᱟᱹᱫ ᱦᱤᱡᱩᱜ ᱠᱟᱱ ᱛᱟᱞᱟᱝᱟ ᱟᱫᱚ ᱟᱹᱞᱤᱧ ᱡᱟᱦᱟᱸ ᱚᱠᱛᱚ ᱫᱤᱥᱟᱹᱜ ᱛᱟᱦᱮᱸᱜ ᱱᱤᱛᱚᱜ ᱫᱚ ᱟᱹᱞᱤᱧᱟᱜ ᱚᱠᱛᱚ ᱫᱚ ᱵᱟᱹᱞᱤᱧ ᱫᱤᱥᱟᱹ ᱫᱟᱲᱮᱜ ᱠᱟᱱᱟ ᱱᱚᱣᱟ᱾ ᱛᱮᱫᱚ ᱟᱨᱠᱤ, ᱦᱮᱸᱥᱮ, ᱟᱹᱵᱤᱱ ᱴᱷᱮᱱ ᱵᱤᱱ ᱫᱤᱥᱟᱹᱭᱮᱫ ᱛᱮ?